ᱟ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱪᱮᱫ ᱠᱚ ᱪᱤᱠᱚ ᱦᱩᱭᱩᱜ ᱠᱟᱱᱟ ᱛᱟᱦᱚᱞᱮ?
ᱪᱮᱫ ᱦᱚᱸ ᱵᱟᱝ ᱦᱚᱸᱜᱚᱭ ᱢᱤᱱᱟᱹᱧ ᱜᱮᱭᱟ ᱱᱤᱛᱚᱜ ᱫᱚ ᱦᱮᱸ, ᱫᱩᱲᱩᱵ ᱠᱟᱱᱟᱹᱧ, ᱟᱢ ᱫᱚ?
ᱤᱧ ᱦᱚᱸ ᱦᱟᱸᱜᱠᱷᱟᱱᱤᱧ ᱫᱩᱲᱩᱵ ᱠᱟᱱᱟ ᱱᱤᱛᱚᱝ ᱫᱚ᱾
ᱟᱪᱪᱷᱟ, ᱵᱮᱥ ᱵᱟᱲᱟ ᱜᱮᱭᱟᱢ?
ᱦᱮᱸ ᱦᱟᱸᱜᱠᱷᱟᱱ ᱦᱟᱯᱳᱭ ᱵᱮᱥ ᱫᱚ ᱵᱟᱝ ᱩᱱᱟᱹᱜ ᱟᱞᱮ ᱦᱚᱸ᱾
ᱟᱪᱪᱷᱟ᱾ ᱚᱻ
ᱟᱢ ᱜᱮ ᱚᱠᱟ ᱞᱮᱠᱟ?
ᱤᱧ ᱦᱚᱸ ᱚᱱᱮ ᱚᱱᱠᱟ ᱡᱟᱦᱟᱸ ᱞᱮᱠᱟ ᱢᱤᱱᱟᱹᱧᱟ ᱢᱚᱴᱟ ᱢᱩᱴᱤ ᱱᱤᱛ ᱦᱟᱹᱵᱤᱡ ᱫᱚ ᱵᱷᱟᱜᱤ ᱵᱟᱲᱟᱜ ᱜᱮ᱾
ᱚ᱾
ᱫᱟᱜ ᱡᱟᱹᱲᱤ ᱞᱮᱫᱟ ᱚᱱᱛᱮ ᱛᱮᱦᱮᱱ?
ᱦᱮᱸ ᱵᱷᱟᱞᱮ ᱜᱮ ᱫᱟᱜ ᱡᱟᱹᱲᱤ ᱦᱩᱭ ᱱᱟ ᱱᱚᱛᱮ ᱫᱚ᱾
ᱚ ᱵᱷᱟᱜᱮ ᱜᱮ᱾
ᱚᱱᱛᱮ ᱫᱚ ᱚᱠᱟ ᱞᱮᱠᱟ ᱫᱟᱜ ᱡᱟᱹᱲᱤ ᱦᱩᱭᱱᱟ?
ᱱᱚᱱᱛᱮ ᱫᱚ ᱫᱟᱜ ᱜᱮ ᱵᱟᱭ ᱫᱟᱜ ᱠᱟᱫᱟ ᱦᱮᱸ ᱦᱚᱞᱟ ᱢᱟᱫᱷᱮᱨ ᱠᱷᱚᱱ᱾
ᱚ ᱥᱤᱛᱩᱝ ᱠᱟᱫ ᱜᱮᱭᱟᱭ, ᱛᱮ ᱦᱚᱸ᱾
ᱦᱮᱸ ᱮᱸ ᱥᱤᱛᱩᱝ ᱫᱚᱭ ᱥᱤᱛᱩᱝ ᱟᱠᱟᱫᱟ ᱛᱮᱦᱮᱸᱱᱮ ᱨᱤᱢᱤᱞ ᱨᱤᱢᱤᱞᱮᱫ ᱛᱟᱦᱮᱸᱜᱼᱟ, ᱫᱟᱜ ᱠᱚᱫᱚ ᱵᱟᱝ ᱦᱮᱜ ᱟᱠᱟᱱᱟ᱾
ᱚ
ᱦᱩᱸ ᱛᱟᱨ ᱯᱚᱨᱮ
ᱦᱮᱸ ᱞᱟᱹᱭ ᱢᱮ ᱢᱟ?
ᱢᱮᱫᱴᱟᱝ ᱠᱩᱠᱞᱤ ᱛᱟᱦᱮᱸ ᱠᱟᱱᱟ ᱦᱮᱸᱥᱮ ᱠᱩᱞᱤᱭᱮᱫ ᱢᱤᱭᱟᱹᱧ, ᱮᱸ ᱦᱚᱸᱜᱼᱚᱭ ᱡᱮ ᱟᱵᱚ ᱥᱟᱱᱛᱟᱲ ᱥᱚᱢᱟᱡᱽ ᱨᱮ ᱦᱚᱸᱜᱼᱚᱭ ᱦᱟᱺᱰᱤ, ᱯᱟᱹᱣᱨᱟᱹ ᱱᱤᱭᱟᱹ ᱦᱮᱸ ᱛᱤᱨᱞᱟᱹ ᱦᱚᱯᱚᱱ ᱠᱚ ᱚᱸᱭ ᱡᱮ ᱡᱟᱦᱟᱸᱱᱟᱜ ᱯᱚᱨᱚᱵᱽ ᱠᱟᱱ ᱥᱮ ᱵᱷᱟᱹᱜᱤ- ᱡᱟᱦᱟᱸᱱᱟᱻᱜ ᱯᱳᱜᱟᱨᱟᱢ ᱵᱟ ᱡᱟᱦᱟᱸᱱᱟᱜ ᱜᱮ ᱦᱩᱭᱮᱱ ᱥᱮ ᱱᱚᱜᱼᱚᱭ ᱦᱟᱺᱰᱤ ᱱᱤᱭᱮ ᱡᱮ ᱨᱟᱥᱛᱟ ᱫᱷᱟᱨᱮ ᱠᱚᱠᱚ ᱫᱩᱲᱩᱵ ᱵᱟᱲᱟᱜ ᱠᱟᱱᱟ ᱱᱚᱣᱟ ᱱᱤᱭᱮ ᱟᱢᱟᱜ ᱪᱮᱫ ᱢᱚᱛᱟᱢᱚᱛ ᱛᱟᱢ, ᱡᱮ ᱱᱚᱣᱟ ᱵᱷᱟᱜᱤᱭᱟ ᱥᱮ ᱵᱟᱝ ᱵᱷᱟᱜᱮᱭᱟ ᱱᱚᱣᱟ ᱱᱤᱭᱮ ᱟᱢ ᱢᱤᱫ ᱵᱟᱨ ᱠᱟᱛᱷᱟ ᱞᱟᱹᱭ ᱢᱮ?
ᱤᱧ ᱱᱚᱣᱟ ᱤᱫᱤ ᱠᱟᱛᱮ ᱫᱚᱧ ᱤᱧᱤᱧ ᱞᱟᱹᱭᱟ ᱱᱚᱣᱟ ᱫᱚ ᱮᱠᱟᱞ ᱜᱮ ᱠᱷᱟᱨᱟᱯ ᱵᱷᱟᱜᱮ ᱫᱚ ᱮᱠᱷᱟᱱ ᱵᱟᱝ ᱦᱩᱭᱩᱜ ᱠᱟᱱᱟ, ᱪᱮᱫᱟᱜ ᱥᱮ ᱮᱠᱷᱟᱱ ᱡᱟᱦᱟᱸ ᱫᱚ ᱧᱮᱞ ᱜᱟᱱᱚᱜᱼᱟ ᱟᱵᱚ ᱨᱮᱱ ᱟᱸ ᱡᱟᱦᱟᱸᱭ ᱠᱚ ᱟᱨ ᱦᱩᱸᱰᱤᱧ ᱦᱩᱸᱰᱤᱧ ᱵᱟᱹᱵᱩ ᱛᱟᱠᱚ ᱥᱮ ᱮᱠᱷᱟᱸᱱ ᱵᱟᱵᱟ ᱛᱮᱠᱚ ᱮᱸᱠᱷᱟᱱ ᱢᱟ ᱟᱢ ᱢᱟᱨᱟᱝ ᱢᱟᱨᱟᱝ ᱩᱸᱠᱩ ᱦᱚᱸ ᱩᱱᱠᱩ ᱠᱚ ᱧᱮᱞᱚᱜᱚᱜ ᱠᱟᱱᱟ ᱮᱸᱠᱷᱟᱱ ᱧᱩ ᱠᱟᱛᱮᱫ ᱡᱟᱦᱟᱸ ᱫᱚ ᱮᱸᱠᱷᱟᱱ ᱯᱳᱜᱟᱨᱟᱢ ᱠᱚ ᱦᱩᱭᱩᱜ ᱠᱟᱱᱟ ᱥᱮ ᱡᱟᱦᱟᱸᱱᱟᱜ ᱜᱮ ᱦᱩᱭᱩᱜ ᱠᱟᱱᱟ ᱯᱚᱨᱚᱵᱽ ᱠᱚ ᱚᱸᱰᱮ ᱮᱸᱠᱷᱟᱱ ᱠᱚ ᱧᱩ ᱠᱟᱛᱮᱫ ᱠᱚ ᱜᱤᱛᱤᱡ ᱠᱚᱜ ᱠᱟᱱᱟ ᱥᱮ ᱮᱸᱠᱷᱟᱱ ᱟᱨᱚ ᱱᱮᱛᱟᱨ ᱫᱚ ᱮᱸᱠᱷᱟᱱ ᱯᱷᱳᱱ ᱡᱩᱜᱽ ᱠᱟᱱᱟ ᱡᱟᱦᱟᱸ ᱫᱚ ᱮᱸᱠᱷᱟᱱ ᱯᱷᱳᱱ ᱛᱮᱠᱚ ᱵᱷᱟᱭᱨᱟᱞᱮᱫ ᱠᱚᱣᱟ ᱥᱮ, ᱚᱱᱟ ᱫᱚ ᱦᱟᱸᱜ ᱠᱷᱟᱱ ᱦᱮᱸ, ᱟᱪᱪᱷᱟ ᱟᱢᱟᱜ ᱫᱚ ᱮᱸᱠᱷᱟᱱ ᱪᱮᱫ ᱞᱟᱹᱭ ᱚᱱᱟ ᱤᱫᱤ ᱠᱟᱛᱮᱫ ᱡᱟᱦᱟᱸ ᱫᱚ ᱮᱸᱠᱷᱟᱱ
ᱤᱧ ᱫᱩᱧ ᱞᱟᱹᱭᱟ ᱡᱮᱻ ᱱᱚᱣᱟ ᱫᱚ ᱱᱚᱣᱟ ᱫᱚ ᱟᱹᱰᱤ ᱵᱮᱵᱟᱹᱲᱤᱡ ᱜᱮ ᱦᱩᱭᱩᱜ ᱠᱟᱱᱟ ᱧᱮᱞ ᱢᱮ ᱱᱚᱝᱠᱟ ᱡᱮ ᱛᱤᱨᱞᱟᱹ ᱦᱚᱯᱚᱱ ᱠᱚ ᱦᱚᱸᱜ-ᱚᱭ ᱦᱟᱺᱰᱤ ᱯᱟᱹᱣᱨᱟᱹ ᱦᱟᱴ ᱠᱟᱛᱮᱜ ᱱᱚᱝᱠᱟ ᱠᱚ ᱫᱚᱠᱟᱱ ᱵᱟᱲᱟᱭᱮᱫᱟ ᱱᱚᱣᱟ ᱠᱚᱫᱚ ᱴᱷᱤᱠ ᱫᱚ ᱵᱟᱝ, ᱪᱮᱫᱟᱜ ᱥᱮ ᱤᱧ ᱫᱩᱧ ᱞᱟᱹᱭᱟ ᱡᱮ ᱦᱟᱺᱰᱤ ᱯᱟᱹᱣᱨᱟᱹ ᱵᱮᱵᱽᱥᱟ ᱵᱟᱝ ᱠᱟᱛ ᱛᱮ ᱟᱢ ᱡᱩᱫᱤ ᱠᱳᱱᱳ ᱥᱚᱵᱽᱡᱤ ᱵᱟ ᱞᱩᱜᱽᱲᱤ ᱡᱟᱦᱟᱸᱱᱟᱜ ᱜᱮ ᱢᱮᱫᱴᱟᱝ ᱵᱮᱵᱽ ᱥᱟ ᱱᱤᱭᱮ ᱟᱢ ᱡᱩᱫᱤᱢ ᱛᱟᱦᱮᱸᱱᱟ ᱤᱧᱫᱩᱧ ᱞᱟᱹᱭᱟ ᱵᱷᱟᱜᱮᱜᱼᱟ, ᱱᱚᱣᱟ ᱵᱩ ᱥᱟᱥᱟᱝ ᱵᱩᱞᱩᱝ ᱵᱟᱡ ᱥᱩᱱᱩᱢ ᱵᱩᱞᱩᱝ ᱡᱟᱦᱟᱸᱱᱟᱜ ᱜᱮ ᱛᱟᱢ ᱵᱮᱵᱽᱥᱟ, ᱵᱮᱵᱽᱥᱟ ᱠᱟᱱᱟ ᱛᱚ ᱟᱢ ᱦᱟᱺᱰᱤ ᱯᱟᱹᱣᱨᱟᱹ ᱵᱮᱵᱽᱥᱟ ᱠᱟᱛ ᱛᱮ ᱢᱮᱫᱴᱟᱝ ᱟᱵᱚ ᱮᱸ ᱥᱚᱢᱟᱡᱽ ᱨᱮᱱ ᱦᱚᱲ ᱵᱟ ᱟᱵᱚ ᱥᱟᱶᱛᱟ ᱨᱮᱱ ᱠᱚᱲᱟ ᱜᱤᱫᱽᱨᱟᱹ ᱵᱟᱵᱟ ᱦᱚᱲ ᱠᱚ ᱵᱟᱹᱲᱤᱡᱮᱫ ᱠᱚᱣᱟ ᱦᱮᱸ ᱵᱟᱝ, ᱱᱚᱣᱟ ᱫᱚ ᱩᱸ ᱱᱚᱣᱟ ᱫᱚ ᱢᱮᱫᱴᱟᱝ ᱟᱹᱰᱤ ᱵᱮᱵᱟᱹᱲᱤᱡ ᱠᱟᱹᱢᱤ ᱠᱟᱱᱟ, ᱱᱚᱣᱟ ᱫᱚ ᱠᱚᱫᱚ ᱵᱟᱝ ᱠᱚᱨᱟᱣ ᱜᱮ ᱴᱷᱤᱠ ᱟ ᱤᱧᱫᱩᱧ ᱞᱟᱹᱭᱟ᱾
ᱦᱮᱸ,
ᱟᱨ, ᱟᱨ ᱢᱮᱫᱴᱟᱝ ᱠᱩᱠᱞᱤ ᱡᱮ ᱱᱚᱜᱼᱱᱚᱣᱟ ᱡᱮ ᱦᱚᱸᱜᱼᱚᱭ ᱦᱟᱺᱰᱤ ᱯᱟᱹᱣᱨᱟᱹ ᱠᱚ ᱵᱮᱵᱽᱥᱟ ᱭᱮᱫᱟ ᱱᱚᱣᱟ ᱫᱚ
ᱦᱮᱸ
ᱟᱸ ᱪᱮᱫ ᱠᱚ ᱞᱟᱹᱭᱟ ᱚᱠᱚᱭᱟᱜ ᱢᱟᱱᱮ ᱚᱠᱚᱭᱟᱜ ᱵᱷᱩᱞ ᱠᱟᱱᱟ ᱱᱚᱣᱟ ᱫᱚ? ᱮᱸ ᱮᱨᱟᱛᱮᱜᱼᱟᱜ ᱥᱮ ᱩᱱᱤ ᱪᱷᱟᱛᱟ ᱫᱟᱨᱮᱭᱟᱜ ᱟᱢᱟᱜ ᱪᱮᱫ ᱩᱸ ᱟᱢ?
ᱱᱚᱣᱟ ᱫᱚ ᱦᱟᱸᱜ ᱠᱷᱟᱱ ᱵᱷᱩᱞ ᱫᱚ ᱦᱩᱭᱩᱜ ᱠᱟᱱᱟ ᱡᱟᱦᱟᱸ ᱫᱚ ᱦᱟᱸᱜ ᱠᱷᱟᱱ ᱞᱟᱹᱭ ᱜᱟᱱᱚᱜᱼᱟ, ᱱᱚᱣᱟ ᱫᱚ ᱪᱷᱟᱛᱟ ᱫᱟᱨᱮ ᱦᱟᱸᱜ ᱠᱷᱟᱱ ᱩᱱᱤ ᱦᱚᱸᱣᱟᱦᱟᱸᱜ ᱠᱷᱟᱱ ᱩᱱᱤ ᱦᱚᱸ ᱥᱚᱢᱟᱱ ᱜᱮ, ᱡᱟᱦᱟᱸ ᱫᱚ ᱞᱟᱹᱭ ᱜᱟᱱᱚᱜᱼᱟ ᱩᱱᱤ ᱫᱚ ᱩᱱᱤ ᱢᱮᱛᱟᱭ ᱠᱷᱟᱱ ᱥᱮ ᱦᱟᱸᱜ ᱠᱷᱟᱱ ᱡᱟᱦᱟᱸ ᱫᱚ ᱟᱹᱭᱤᱡ ᱮᱨᱟ ᱛᱮᱜ ᱢᱮᱛᱟᱭ ᱠᱷᱟᱱ ᱡᱟᱦᱟᱸ ᱫᱚ ᱟᱞᱚᱢ ᱤᱫᱤᱭᱟ ᱥᱮ ᱟᱞᱚᱢ ᱟᱹᱠᱷᱨᱤᱧᱟ ᱱᱚᱣᱟ ᱫᱚ ᱮᱴᱟᱜ ᱮᱴᱟᱜ ᱦᱚᱨ ᱦᱚᱸ ᱢᱮᱱᱟᱜᱼᱟ ᱯᱚᱭᱥᱟ ᱨᱳᱡᱽᱜᱟᱨ ᱞᱟᱹᱜᱤᱫ ᱫᱚ ᱦᱳᱭᱥᱮ ᱾ ᱟᱫᱚ - ᱠᱷᱟᱱ ᱩᱱᱤ ᱠᱷᱟᱱ ᱵᱟᱭ ᱡᱟᱦᱟᱸ ᱫᱚ ᱵᱟᱭ ᱵᱟᱨᱚᱱ ᱥᱮ ᱵᱟᱭ ᱢᱮᱛᱟᱭ ᱠᱷᱟᱱ ᱫᱚ ᱦᱟᱜ ᱠᱷᱟᱱ ᱩᱱᱤ ᱫᱚ ᱵᱟᱭ ᱟᱹᱜᱩᱭᱟ ᱾
ᱟᱪᱪᱷᱟ ᱵᱷᱟᱜᱤ ᱠᱟᱛᱷᱟ ᱜᱮ ᱛᱟᱦᱚᱞᱮ ᱵᱟᱹᱵᱩ ᱟᱢᱟᱜ ᱚᱞᱚᱜ ᱯᱟᱲᱦᱟᱜ ᱫᱚ ᱛᱤᱱ ᱥᱟᱟᱹᱜᱤᱧ?
ᱚᱞᱚᱜ ᱯᱟᱲᱦᱟᱜ ᱫᱚ ᱦᱟᱸᱜ ᱠᱷᱟᱱ ᱤᱧ ᱫᱚ ᱦᱟᱜ ᱠᱚᱞᱮᱡᱽ ᱠᱚᱨᱮ ᱜᱮ ᱦᱟᱜ ᱯᱟᱲᱦᱟᱜ ᱦᱩᱭᱩᱜ ᱠᱟᱱᱟ᱾
ᱟᱪᱪᱷᱟ ᱵᱷᱟᱜᱤ ᱠᱟᱛᱷᱟ ᱛᱟᱦᱚᱞᱮ ᱟᱢᱟᱜ ᱚᱱᱠᱟᱱ ᱢᱟᱱᱮ ᱟᱢ ᱪᱮᱫ ᱞᱮᱠᱟᱱ ᱯᱩᱛᱷᱤ ᱯᱚᱛᱚᱵ ᱠᱚᱢ ᱠᱩᱥᱤᱭᱟᱜᱼᱟ ᱢᱤᱫᱴᱟᱝ ᱵᱟᱨᱭᱟ ᱧᱩᱛᱩᱢ ᱮᱢ ᱞᱟᱹᱭ ᱞᱮᱠᱷᱟᱱ ᱵᱷᱟᱜᱮ ᱠᱚᱜᱼᱟ ᱾
ᱟᱪᱪᱷᱟ ᱤᱧᱫᱚ ᱯᱩᱛᱷᱤ ᱯᱚᱛᱚᱵ ᱠᱚᱫᱚ ᱞᱟᱹᱭ ᱜᱟᱱᱚᱜᱼᱟ ᱠᱟᱱᱟ ᱟᱵᱚ ᱡᱟᱦᱟ ᱱᱚᱣᱟ ᱱᱤᱛᱚᱜ ᱫᱚ ᱮᱸ ᱱᱚᱣᱟ ᱟᱵᱚ ᱡᱟᱦᱟᱸ ᱥᱟᱱᱛᱟᱞᱤ ᱥᱮ ᱠᱷᱚᱱ ᱚᱞᱪᱤᱠᱤ ᱪᱤᱞᱤ ᱤᱭᱟᱹ ᱫᱚ ᱟᱠᱠᱷᱟᱱ ᱟᱨ ᱚᱱᱟ ᱛᱮᱫᱚ ᱦᱟᱸᱜ ᱠᱷᱟᱱ ᱵᱳᱭ ᱠᱚᱫᱚ ᱯᱩᱛᱷᱤ ᱠᱚᱫᱚ ᱠᱷᱟᱱ ᱵᱟᱹᱱᱩᱜ ᱟᱠᱟᱫᱟ ᱥᱮ ᱾
ᱦᱩᱸ ᱾
ᱟᱫᱚ ᱦᱟᱸᱜ ᱠᱷᱟᱱ ᱚᱱᱟᱜᱮ ᱦᱟᱸᱜ ᱠᱷᱟᱱ ᱡᱟᱦᱟᱸ ᱫᱚ ᱤᱧᱫᱚ ᱞᱟᱹᱭ ᱜᱟᱱᱚᱜᱼᱟ ᱤᱧ ᱫᱚ ᱮᱸ ᱟᱵᱚ ᱱᱚᱣᱟ ᱚᱞᱪᱤᱠᱤ ᱛᱮ ᱢᱤᱫᱴᱮᱱ ᱯᱟᱲᱦᱟᱣ ᱵᱚᱞᱮ ᱵᱟᱞᱮ
ᱦᱮᱸ ᱾
ᱟᱵᱚᱣᱟᱜ ᱱᱤᱡᱮᱨᱟᱜ ᱟᱲᱟᱝ ᱛᱮ ᱡᱟᱦᱟᱸ ᱫᱚ ᱯᱟᱲᱦᱟᱜ ᱨᱮ ᱟᱫᱚ ᱦᱟᱜ ᱠᱷᱟᱱ ᱟᱞᱟᱫᱟ ᱜᱮ ᱢᱤᱫᱴᱟᱝ ᱤᱭᱟᱹ ᱵᱩᱡᱩᱜ ᱜᱮᱭᱟ, ᱡᱟᱦᱟᱸ ᱫᱚ ᱨᱟᱹᱥᱠᱟᱹ ᱥᱮ ᱟᱠᱷᱟᱱ ᱡᱟᱦᱟᱸ ᱫᱚ ᱵᱩᱡᱷᱟᱹᱣ ᱦᱚᱸ ᱟᱹᱰᱤ ᱦᱮᱸ ᱟᱞᱜᱟᱛᱮ ᱵᱩᱡᱷᱟᱹᱜᱼᱟ ᱟᱫᱚ ᱦᱟᱸᱜ ᱠᱷᱟᱱ ᱤᱧᱫᱩᱧ ᱞᱟᱹᱭᱟ ᱧᱩᱛᱩᱢ ᱫᱚ ᱦᱟᱸᱜ ᱠᱷᱟᱱ ᱡᱟᱦᱟᱸ ᱫᱚ ᱵᱟᱜᱞᱟ ᱛᱮᱜᱮ ᱦᱟᱸᱜ ᱠᱷᱟᱱ ᱯᱟᱲᱦᱟᱜ ᱦᱩᱭᱩᱜ ᱠᱟᱱᱟ ᱾
ᱦᱩᱸ ᱾
ᱦᱳᱭ᱾ ᱟᱫᱚ ᱦᱚᱸ ᱚᱱᱠᱟᱱ ᱯᱩᱛᱷᱤ ᱠᱚᱫᱚ ᱦᱟᱸᱜ ᱠᱷᱟᱱ ᱡᱟᱦᱟᱸ ᱯᱟᱹᱦᱤᱞᱟᱜ ᱠᱷᱟᱱ ᱡᱟᱦᱟᱸ ᱫᱚ ᱯᱩᱛᱷᱤ ᱠᱚ ᱛᱟᱦᱮᱸ ᱠᱟᱱ ᱫᱚ ᱟᱵᱚᱣᱟᱜ, ᱯᱟᱹᱦᱤᱞ ᱨᱮᱱᱟᱜ ᱠᱟᱛᱷᱟ ᱠᱚᱫᱚ ᱡᱟᱦᱟᱸ ᱫᱚ ᱧᱮᱞ ᱜᱟᱱᱚᱜᱼᱟ ᱾ ᱮ ᱢᱟᱹᱱᱢᱤ ᱥᱤᱨᱡᱚᱱ ᱨᱮᱭᱟᱜ ᱠᱟᱛᱷᱟ ᱢᱤᱫᱴᱟᱝ ᱢᱮᱱᱟᱜᱼᱟ ᱾ ᱚᱱᱟ ᱦᱚᱸ ᱟᱨᱦᱚᱸ ᱥᱟᱶᱛᱮ ᱡᱚᱢᱥᱤᱢ ᱵᱤᱱᱛᱤ ᱚᱱᱟ ᱦᱚᱸ ᱟᱹᱰᱤ ᱱᱟᱯᱟᱭᱟᱜ ᱠᱷᱟᱱ ᱯᱩᱛᱷᱤ ᱠᱟᱱᱟ ᱾ ᱟᱨᱦᱚᱸ ᱚᱱᱠᱟ ᱜᱮ ᱟᱭᱢᱟ ᱜᱱᱟ ᱦᱟᱸᱜ ᱠᱷᱟᱱ ᱯᱩᱛᱷᱤ ᱢᱮᱱᱟᱜ ᱟᱠᱟᱫᱟ ᱾
ᱟᱨ ᱢᱤᱫᱴᱟᱝ ᱠᱩᱠᱞᱤ ᱛᱟᱦᱮᱸ ᱠᱟᱱᱟ ᱡᱮ ᱱᱚᱜᱼᱚᱭ ᱟᱵᱚ ᱫᱚ ᱚᱞ ᱜᱩᱨᱩ ᱫᱚ ᱚᱠᱚᱭ ᱵᱚᱱ ᱢᱮᱛᱟᱭ ᱠᱟᱱᱟ?
ᱚᱞ ᱜᱩᱨᱩ ᱫᱚ ᱦᱟᱸᱜ ᱠᱷᱟᱱ ᱟᱵᱚ ᱫᱚ ᱦᱟᱸᱜ ᱠᱷᱟᱱ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱫᱚ ᱞᱟᱹᱭ ᱜᱟᱱᱚᱜᱼᱟ ᱩᱱᱤ ᱜᱮᱵᱚᱱ ᱢᱮᱛᱟᱭ ᱠᱟᱱᱟ ᱾
ᱟᱪᱪᱷᱟ ᱩᱱᱤ ᱫᱚ ᱩᱱᱤ ᱫᱚ ᱦᱩᱰᱤᱧ ᱨᱮ ᱩᱱᱤ ᱫᱚ ᱪᱮᱫ ᱢᱤᱫᱴᱟᱝ ᱪᱷᱚᱫᱫᱚ ᱱᱟᱢ ᱢᱤᱫᱴᱟᱝ ᱵᱟᱝ ᱛᱟᱦᱮᱸ ᱠᱟᱱ ᱛᱟᱭ ᱚᱱᱟ ᱫᱚ
ᱦᱮᱸ ᱦᱮᱸ ᱟᱠᱷᱟᱱ ᱩᱱᱤᱭᱟᱜ ᱫᱚ ᱦᱟᱸᱜ ᱠᱷᱟᱱ ᱧᱩᱛᱩᱢ ᱫᱚ ᱛᱟᱦᱮᱸ ᱠᱟᱱ ᱛᱟᱭᱟ ᱡᱟᱦᱟ ᱫᱚ ᱪᱩᱱᱩ ᱢᱩᱨᱢᱩ ᱢᱮᱱᱛᱮ ᱟᱠᱷᱟᱱ ᱛᱟᱦᱮᱸ ᱠᱟᱱ ᱛᱟᱭᱟ ᱾ ᱟᱹᱞᱤᱧ ᱡᱟᱦᱟᱸᱛᱤᱱᱟᱹᱜ ᱤᱧ ᱛᱮᱫ ᱞᱤᱧ ᱵᱟᱲᱟᱭᱟ᱾
ᱦᱳᱭ ᱾
ᱡᱟᱦᱟᱸ ᱫᱚ ᱩᱱᱤ ᱫᱚ ᱞᱟᱹᱭ ᱟᱠᱚ ᱥᱮ ᱪᱮᱫ ᱚᱱᱟ ᱧᱩᱛᱩᱢ ᱛᱟᱦᱮᱸ ᱠᱟᱱ ᱞᱟᱦᱟ ᱛᱮᱫᱚ ᱦᱟᱸᱜ ᱠᱷᱟᱱ ᱫᱚᱢᱮ ᱜᱮ ᱦᱟᱸᱜ ᱠᱷᱟᱱ ᱨᱩᱣᱟᱹ ᱦᱟᱹᱥᱩ ᱥᱮ ᱫᱚᱢᱮ ᱜᱮ ᱨᱩᱣᱟᱹᱜ ᱠᱟᱱ ᱛᱟᱦᱮᱸ ᱮᱢ ᱾ ᱚᱱᱟ ᱠᱷᱟᱹᱛᱤᱨ ᱛᱮ ᱦᱟᱸᱜ ᱠᱷᱟᱱ ᱡᱟᱦᱟᱸ ᱫᱚ ᱯᱟᱹᱦᱤᱞ ᱫᱚ ᱮᱱᱠᱷᱟᱱ ᱟᱵᱚ ᱫᱚᱵᱚᱱ ᱧᱮᱞ ᱫᱟᱲᱮᱜ ᱜᱮᱭᱟ ᱚᱡᱷᱟ ᱾ ᱛᱟᱦᱮᱸ ᱠᱟᱱᱟ ᱰᱟᱠᱛᱟᱨ ᱨᱟᱜ ᱠᱚᱫᱚ ᱮᱱᱠᱷᱟᱱ ᱵᱟᱝᱠᱚ ᱛᱟᱦᱮᱸ ᱠᱟᱱᱟ ᱚᱱᱠᱟ ᱫᱚ ᱾
ᱟᱪᱪᱷᱟ ᱾
ᱟᱫᱚ ᱦᱟᱸᱜ ᱠᱷᱟᱱ ᱚᱡᱷᱟ ᱜᱮ ᱦᱟᱸᱜ ᱠᱷᱟᱱᱮ ᱞᱟᱹᱭ ᱞᱮᱫᱟ ᱦᱟᱸᱜ ᱠᱷᱟᱱ ᱱᱚᱣᱟ ᱠᱷᱟᱱ ᱧᱩᱛᱩᱢ ᱚᱱᱟ ᱛᱮᱜᱮ ᱦᱟᱸᱜ ᱠᱷᱟᱱ ᱱᱤᱛᱚᱜ ᱠᱷᱟᱱ ᱨᱩᱣᱟᱹ ᱦᱟᱹᱥᱩ ᱫᱚ ᱦᱩᱭᱩᱜ ᱠᱟᱱ ᱛᱟᱭᱟ ᱟᱫᱚᱠᱷᱟᱱ ᱚᱱᱠᱟᱛᱮ ᱟᱫᱚ ᱧᱩᱛᱩᱢ ᱫᱚᱠᱚ ᱯᱟᱞᱴᱟᱣ ᱞᱮᱫ ᱛᱮᱭᱟ
ᱟᱪᱪᱷᱟ ᱟᱹᱰᱤ ᱱᱟᱯᱟᱭ ᱟᱨ ᱟᱵᱚ ᱼᱼ ᱥᱟᱱᱛᱟᱲ ᱤᱭᱟᱹ ᱚᱱᱟ ᱥᱟᱶᱛᱟᱨᱮ ᱤᱭᱟᱹ ᱫᱚ ᱛᱟᱦᱚᱞᱮ ᱠᱚᱵᱤ ᱜᱩᱨᱩ ᱢᱮᱱᱛᱮᱫᱚ ᱚᱠᱚᱭ ᱵᱚᱱ ᱩᱨᱩᱢᱮᱭᱟ?
ᱠᱚᱵᱤᱜᱩᱨᱩ ᱫᱚ ᱦᱟᱸᱜ ᱡᱟᱦᱟᱸᱭ ᱫᱚ ᱥᱟᱹᱫᱷᱩ ᱨᱟᱢᱪᱟᱸᱫᱽ ᱥᱟᱫᱷᱩ ᱨᱟᱢᱪᱟᱸᱫᱽ ᱢᱩᱨᱢᱩ
ᱟᱪᱷᱟ ᱟᱹᱰᱤ ᱪᱮᱦᱨᱟ ᱟᱹᱰᱤ ᱱᱟᱯᱟᱭᱤᱧ ᱵᱩᱡᱽ ᱠᱮᱫᱟ ᱾ ᱟᱪᱷᱟ ᱟᱪᱷᱟ ᱟᱢᱟᱜ ᱚᱱᱠᱟ ᱡᱟᱦᱟᱱᱟᱜ ᱠᱩᱠᱞᱤ ᱢᱮᱱᱟᱜᱼᱟ?
ᱦᱮᱸ ᱦᱟᱸᱜ ᱠᱷᱟᱱ ᱠᱩᱠᱞᱤ ᱫᱚ ᱦᱟᱸᱜ ᱠᱷᱟᱱ ᱤᱧ ᱞᱟᱹᱭᱟ ᱡᱟᱦᱟᱸ ᱫᱚ ᱾ ᱦᱟᱸᱜ ᱠᱷᱟᱱ ᱟᱵᱚᱨᱮᱱ ᱡᱟᱦᱟᱸᱭ ᱚᱞ ᱜᱩᱨᱩᱣᱟᱜ ᱠᱷᱟᱱ ᱟᱹᱛᱩ ᱫᱤᱥᱚᱢ ᱫᱚ ᱦᱟᱸᱜ ᱠᱷᱟᱱ ᱚᱠᱟᱨᱮ ᱛᱟᱦᱮᱸ ᱠᱟᱱ ᱛᱟᱭᱟ ᱵᱟᱰᱟᱭᱟᱢ?
ᱪᱮᱫ ᱟᱨ ᱢᱤᱫ ᱫᱷᱟᱣ ᱞᱟᱹᱭ ᱢᱮ᱾
ᱟᱵᱚᱨᱮᱱ ᱚᱞ ᱜᱩᱨᱩ ᱡᱟᱦᱟᱸᱭ ᱫᱚ ᱮᱱᱠᱷᱟᱱ ᱯᱚᱸᱰᱤᱛ ᱨᱚᱜᱷᱩᱱᱟᱛᱷ ᱢᱩᱨᱢᱩ᱾ ᱜᱚᱢᱠᱮ, ᱩᱱᱤᱭᱟᱜ ᱾ ᱠᱷᱟᱱ ᱟᱹᱛᱩ ᱫᱚ ᱠᱷᱟᱱ ᱟᱹᱛᱩ ᱚᱲᱟᱜ ᱫᱚ ᱠᱷᱟᱱ ᱚᱠᱟᱨᱮ ᱛᱟᱦᱮᱸ ᱠᱟᱱ ᱛᱟᱭᱟ ᱵᱟᱰᱟᱭ ᱢᱮᱱᱟᱜᱼᱟ ᱥᱮ ᱵᱟᱝ?
ᱦᱮᱸ, ᱵᱟᱲᱟᱭ ᱢᱮᱱᱟᱜᱼᱟ᱾ ᱩᱱᱤᱜᱟᱜ ᱟᱹᱛᱩ ᱫᱚ ᱢᱚᱭᱩᱨᱵᱷᱚᱸᱡᱽ ᱾ ᱡᱮᱞᱟ ᱨᱮᱱᱟᱜ ᱰᱟᱦᱟᱨᱰᱤ ᱟᱹᱛᱩ᱾
ᱦᱮᱸ ᱦᱮᱸ ᱟᱹᱰᱤ ᱱᱟᱯᱟᱭ ᱚᱱᱟ ᱦᱚᱸ ᱾ ᱛᱟᱦᱚᱞᱮ ᱵᱟᱠᱷᱟᱱ ᱫᱚᱼᱼ ᱟᱨ ᱛᱤᱱᱟᱹᱜ ᱜᱟᱱ ᱚᱱᱠᱟ ᱵᱟᱰᱟᱭ ᱢᱮᱱᱟᱜᱼᱟ ᱩᱱᱤ ᱤᱫᱤᱠᱟᱛᱮᱫ ᱡᱟᱦᱟᱸ ᱠᱚ ᱚᱱᱠᱟᱱ ᱠᱟᱛᱷᱟ?
ᱦᱮᱸ ᱟᱨ ᱩᱱᱤ ᱩᱱᱤ ᱫᱚ ᱤᱭᱟᱹ ᱪᱮᱫ ᱠᱚ ᱞᱟᱹᱭᱟ? ᱯᱚᱸᱰᱤᱛ ᱨᱚᱜᱷᱩᱱᱟᱛᱷ ᱢᱩᱨᱢᱩ ᱫᱚ ᱩᱱᱤ ᱫᱚᱼᱼ ᱱᱚᱣᱟ ᱟᱵᱚ ᱥᱟᱱᱛᱟᱲᱤ ᱪᱤᱠᱤ ᱞᱤᱯᱤᱛᱮ ᱩᱱᱤ ᱫᱚ ᱡᱟᱱᱟᱢ ᱫᱟᱛᱟ ᱵᱚᱱ ᱢᱮᱛᱟᱭᱟ ᱦᱮᱸ ᱼᱼ ᱩᱱᱤᱭᱟᱜ ᱟᱹᱰᱤ ᱜᱟᱱ ᱜᱮ ᱚᱱᱠᱟ ᱚᱵᱚᱫᱟᱱ ᱢᱮᱱᱟᱜ ᱛᱟᱭᱟ ᱦᱮᱸᱥᱮ ᱼᱼ ᱚᱱᱠᱟ ᱟᱭᱢᱟ ᱜᱮ ᱩᱱᱤᱜᱮ ᱯᱩᱭᱞᱩ ᱛᱮ ᱟᱵᱚ ᱱᱚᱣᱟ ᱪᱤᱠᱤ ᱫᱚᱭ ᱢᱟᱱᱮ ᱵᱮᱱᱟᱣ ᱞᱮᱫᱟᱭ ᱾
ᱦᱮᱸ
ᱦᱮᱸᱥᱮ ᱩᱱᱤᱭ ᱤᱭᱟᱹ ᱛᱮᱜᱮ ᱟᱵᱚ ᱫᱚ ᱦᱚᱜᱼᱚᱸᱭ ᱱᱩᱱ ᱥᱟᱺᱜᱤᱧ᱾ ᱢᱟᱱᱮ ᱥᱟᱱᱛᱟᱲᱤ ᱪᱤᱠᱤ ᱵᱚᱱ ᱧᱟᱢ ᱟᱠᱟᱫᱟ ᱯᱟᱲᱦᱟᱣ ᱫᱟᱲᱮᱭᱟᱜ ᱠᱟᱱᱟ ᱵᱚᱱ᱾ ᱥᱮᱵᱚᱱ ᱡᱟᱦᱟᱱᱟᱜ ᱠᱟᱹᱦᱱᱤ ᱵᱟ ᱜᱚᱞᱯᱚ ᱠᱚᱵᱚᱱ ᱧᱮᱞ ᱫᱟᱲᱮᱜ ᱠᱟᱱᱟ ᱩᱱᱤᱭᱟᱜ ᱤᱭᱟᱹᱛᱮ ᱼᱼ ᱚᱱᱠᱟ ᱜᱮ ᱩᱱᱤᱭᱟᱜ ᱵᱳᱭ ᱠᱚᱦᱚᱸ ᱟᱭᱢᱟᱭ ᱪᱷᱟᱯᱟ ᱥᱚᱫᱚᱨ ᱟᱠᱟᱫᱟᱭ ᱡᱮᱢᱚᱱ ᱱᱚᱜᱼᱚᱸᱭ ᱢᱮᱱᱟᱜ ᱛᱟᱭᱟ ᱚᱱᱚᱬᱦᱮᱸ ᱢᱮᱱᱟᱜ ᱛᱟᱭᱟ ᱥᱮᱨᱮᱧ ᱢᱮᱱᱟᱜ ᱛᱟᱭᱟ ᱼᱼ ᱦᱮᱸᱥᱮ ᱵᱤᱫᱩ-ᱪᱟᱸᱫᱟᱱ ᱢᱮᱱᱟᱜᱼᱟ ᱦᱮᱸ ᱵᱟᱝ ᱾ ᱚᱱᱟ ᱠᱚᱵᱚᱱ ᱼᱼ ᱮᱢᱟᱱ ᱛᱮᱱᱟᱜ ᱫᱟᱲᱮ ᱜᱮ ᱫᱷᱚᱱ ᱦᱮᱸᱥᱮ ᱾ ᱦᱚᱜᱼᱚᱸᱭ ᱱᱚᱝᱠᱟ ᱟᱭᱢᱟ ᱯᱩᱛᱷᱤ ᱠᱚᱜᱮ ᱢᱮᱱᱟᱜ ᱛᱟᱭᱟ ᱦᱮᱸᱥᱮ᱾
ᱦᱮᱸ ᱦᱮᱸ
ᱚᱱᱠᱟ ᱟᱨᱠᱤ ᱼᱼ
ᱛᱟᱯᱚᱨᱮ ᱟᱢ ᱵᱤᱱᱛᱤ ᱢᱮᱭᱟ ᱪᱮᱫ ᱮᱢ ᱵᱟᱲᱟᱭᱟ?
ᱥᱮ ᱚᱠᱟᱴᱟᱜ ᱡᱟᱦᱟᱸ ᱫᱚ ᱟᱠᱟᱞ ᱡᱚᱢᱥᱤᱢ ᱵᱤᱱᱛᱤ,
ᱦᱮᱸ ᱵᱤᱱᱛᱤ ᱱᱚᱜ ᱼ ᱚᱚᱭ ᱵᱟᱯᱞᱟ ᱵᱷᱟᱸᱰᱟᱱ ᱵᱟ ᱠᱳᱱᱚ ᱤᱭᱟᱹ ᱨᱮᱜᱮ ᱵᱤᱱᱛᱤᱭᱟ ᱠᱚ, ᱵᱟᱯᱞᱟᱮ ᱨᱮ ᱵᱷᱟᱰᱟᱱ ᱨᱮ ᱠᱚᱱᱚ ᱯᱚᱨᱚᱵᱽ ᱨᱮ ᱦᱮᱸᱥᱮ᱾ ᱢᱟᱜᱢᱚᱬᱮ ᱵᱟᱦᱟᱨᱮ ᱩᱱᱟᱹ ᱢᱤᱫᱴᱟᱝ ᱵᱤᱱᱛᱤ ᱵᱟᱠᱚ ᱦᱚᱦᱚᱭᱟ᱾
ᱦᱮᱸ ᱤᱧ ᱫᱚ ᱦᱟᱜ ᱠᱷᱟᱱ ᱚᱱᱠᱟ ᱫᱚ ᱵᱟᱹᱧ ᱪᱟᱞᱟᱣ ᱠᱟᱱᱟ ᱢᱮᱱᱠᱷᱟᱱ ᱡᱟᱦᱟᱸ, ᱦᱟᱜ ᱠᱷᱟᱱ ᱠᱟᱨᱟᱢ ᱦᱩᱭᱩᱜ ᱜᱮ ᱫᱚ ᱠᱷᱟᱱ ᱠᱟᱨᱟᱢ ᱵᱤᱱᱛᱤ ᱦᱩᱭ ᱚᱱᱟᱨᱮ ᱦᱟᱸᱜ ᱠᱷᱟᱱ ᱤᱧ, ᱪᱟᱞᱟᱣ ᱵᱟᱲᱟ ᱟᱠᱟᱱ ᱜᱮᱭᱟᱢ, ᱟᱫᱚ ᱦᱟᱸᱜ ᱠᱷᱟᱱ ᱟᱫᱚ ᱚᱱᱟᱜᱮ ᱦᱟᱸᱜ ᱠᱷᱟᱱ ᱫᱚ ᱤᱧ ᱜᱮᱧ ᱟᱸᱡᱚᱢ ᱵᱟᱲᱟ ᱟᱠᱟᱫ ᱜᱤᱭᱟᱹᱧ ᱡᱟᱦᱟᱸ ᱫᱚ, ᱦᱟᱜ ᱠᱷᱟᱱ ᱚᱱᱟ ᱨᱮᱫᱚ ᱟᱸᱡᱚᱢᱟ ᱟᱠᱟᱫᱹᱧ ᱡᱟᱦᱟᱸ ᱫᱚ ᱯᱳᱭᱞᱳ ᱯᱳᱭᱞᱳ ᱛᱮᱫᱚ ᱦᱟᱸᱜ ᱠᱷᱟᱱ ᱠᱚ ᱞᱟᱹᱭ ᱜᱮᱭᱟ ᱡᱟᱦᱟᱸ ᱫᱚ ᱟᱵᱚ, ᱱᱚᱣᱟ ᱫᱷᱩᱲᱤ ᱫᱷᱟᱹᱨᱛᱤᱜ ᱠᱷᱟᱱ ᱚᱠᱟᱞᱮ ᱞᱮᱠᱟᱛᱮ ᱛᱮᱭᱟᱨ ᱞᱮᱱᱟ ᱦᱳᱭᱥᱮ᱾ ᱚᱱᱟ ᱠᱚᱜᱮ ᱦᱟᱸᱜ ᱠᱷᱟᱱ ᱟᱨᱟᱢᱵᱚ ᱠᱟᱛᱮᱫ ᱦᱟᱝ ᱠᱷᱟᱱ ᱡᱟᱦᱟᱸ ᱫᱚ ᱟᱵᱚᱨᱮᱱ ᱡᱟᱦᱟᱸ ᱠᱟᱨᱟᱢ ᱵᱚᱱ ᱯᱩᱡᱟᱹ ᱠᱤ ᱩᱱᱠᱤᱱᱟᱜ ᱠᱷᱟᱱ ᱡᱤᱭᱚᱱ ᱥᱮ ᱚᱠᱟᱞᱮᱠᱟ ᱛᱟᱦᱮᱸ ᱠᱟᱱᱟ᱾ ᱚᱱᱟ ᱠᱷᱟᱱ ᱚᱱᱟ ᱠᱚ ᱦᱟᱜ ᱠᱚ ᱞᱟᱹᱭᱟ᱾
ᱟᱪᱪᱷᱟ ᱟᱹᱰᱤ ᱱᱟᱯᱟᱭ, ᱟᱨ ᱱᱚᱣᱟ ᱠᱟᱨᱟᱢ ᱵᱟᱱᱛᱤ ᱫᱚ ᱚᱠᱟ ᱚᱠᱟ ᱚᱠᱛᱚᱳ ᱦᱩᱭᱩᱜᱼᱟ ᱢᱟᱱᱮ ᱪᱮᱫ ᱥᱳᱚᱢᱚᱭ ᱠᱚ ᱠᱚᱨᱟᱣᱟ᱾
ᱠᱟᱨᱟᱢ ᱵᱤᱱᱛᱤ ᱫᱚ ᱦᱟᱸᱜ ᱠᱷᱟᱱ ᱡᱚᱠᱷᱚᱱ, ᱚᱠᱟ ᱥᱚᱢᱚᱭ ᱚᱠᱟᱨᱮᱱ ᱚᱠᱟ ᱥᱮᱫ ᱫᱚ ᱠᱷᱟᱱ ᱚᱠᱟ ᱞᱮᱠᱟ ᱠᱚ ᱠᱷᱟᱱ ᱠᱚ ᱠᱟᱨᱟᱢᱚᱜᱼᱟ ᱢᱮᱱᱠᱷᱟᱱ ᱟᱞᱮ ᱥᱮᱫ ᱫᱚ ᱦᱟᱸᱜ ᱠᱷᱟᱱ ᱱᱚᱜᱼᱚᱭ ᱱᱟ ᱫᱚ ᱞᱟᱹᱭ ᱜᱟᱱᱚᱜᱼᱟ, ᱵᱷᱟᱫᱚᱨ ᱵᱚᱸᱜᱟ ᱢᱩᱪᱟᱹᱫ ᱚᱱᱠᱟᱜᱮ ᱦᱟᱜ ᱠᱷᱟᱱ ᱫᱟᱸᱥᱟᱭ ᱵᱚᱸᱜᱟ ᱚᱱᱠᱟ ᱜᱮ
ᱠᱟᱨᱟᱢ ᱫᱚ ᱦᱩᱭᱩᱜ ᱜᱮᱭᱟ ᱢᱮᱱᱠᱷᱟᱱ ᱚᱱᱟ ᱡᱟᱦᱟᱸ ᱠᱟᱨᱟᱢ ᱵᱤᱱᱛᱤ ᱚᱠᱛᱚ ᱫᱚ ᱦᱩᱭᱩᱜ ᱠᱟᱱᱟ ᱡᱟᱦᱟᱸ ᱫᱚ, ᱚᱱᱟ ᱫᱚ ᱦᱩᱭᱩᱜᱼᱟ ᱡᱟᱦᱟᱸ ᱫᱚ ᱞᱟᱹᱭ ᱜᱟᱱᱚᱜᱼᱟ ᱠᱷᱟᱱ ᱟᱹᱭᱩᱵ ᱵᱮᱲᱟ ᱦᱟᱜ ᱠᱷᱟᱱ ᱚᱱᱟ ᱫᱚ ᱦᱩᱭᱩᱜ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ
ᱠᱷᱟᱱ ᱠᱟᱨᱟᱢ ᱡᱟᱦᱟᱸ ᱫᱚ ᱠᱷᱟᱱ ᱠᱚ ᱢᱟᱜ ᱟᱹᱜᱩᱭᱟ ᱥᱮ ᱟᱹᱜᱩᱭᱟᱠᱚ ᱡᱟᱦᱟᱸ ᱫᱚ, ᱯᱩᱡᱟᱹ ᱞᱟᱹᱜᱤᱫ ᱦᱟᱜ ᱠᱷᱟᱱ ᱚᱸᱰᱮ ᱠᱷᱚᱱ ᱚᱱᱟ ᱨᱩᱣᱟᱹᱲ ᱠᱟᱛᱮᱫ ᱦᱟᱸᱜ ᱠᱷᱟᱱ ᱚᱱᱟ ᱫᱚ, ᱮ ᱵᱚᱸᱜᱟᱼ ᱵᱩᱨᱩ ᱦᱩᱭᱩᱜᱼᱟ ᱛᱟᱨᱯᱚᱨᱮ ᱦᱟᱜ ᱠᱷᱟᱱ ᱵᱤᱱᱛᱤ ᱫᱚ ᱠᱷᱟᱱ ᱮᱛᱚᱦᱚᱵᱚᱜᱼᱟ᱾
ᱟᱪᱪᱷᱟ ᱟᱪᱪᱷᱟ ᱚᱱᱠᱟᱱ ᱵᱮᱯᱟᱞ
ᱦᱳᱭ,
ᱛᱟᱦᱞᱮ ᱟᱢᱟᱜ ᱛᱚᱨᱚᱯ ᱠᱷᱚᱱᱟᱜ ᱚᱱᱠᱟᱱᱟᱜ ᱪᱮᱫ ᱠᱩᱠᱞᱤ ᱢᱮᱱᱟᱜᱼᱟ᱾
ᱤᱧᱟᱹᱜ ᱫᱚ ᱦᱟᱸᱜ ᱠᱷᱟᱱ ᱠᱩᱠᱞᱤ ᱫᱚ ᱢᱮᱱᱟᱜ ᱟᱠᱟᱫᱼᱟ ᱟᱨ, ᱡᱟᱦᱟᱸ ᱫᱚ ᱟᱨ ᱵᱤᱱᱛᱤ ᱡᱟᱦᱟᱸ ᱟᱵᱚ ᱡᱚᱢᱥᱤᱢ ᱵᱤᱱᱛᱤ ᱨᱮ ᱠᱷᱟᱱᱟ ᱞᱟᱹᱭ ᱠᱟᱫᱟ ᱠᱚ, ᱯᱳᱭᱞᱳ ᱛᱮᱫᱚ ᱦᱟᱸᱜ ᱠᱷᱟᱱ ᱟᱵᱚᱨᱮᱱ ᱫᱚ ᱦᱟᱸ ᱠᱷᱟᱱ ᱚᱠᱚᱭ ᱠᱤᱱ, ᱪᱮᱫᱠᱩ ᱢᱮᱛᱟᱼᱟ ᱚᱱᱟ ᱟᱵᱚᱨᱮᱱ ᱫᱚ ᱟᱠᱷᱟᱱ
ᱚᱱᱟ ᱫᱚ ᱵᱟᱲᱟᱭ ᱵᱟᱹᱱᱩᱜᱼᱟ ᱠᱟᱹᱴᱤᱡ ᱞᱟᱹᱭ ᱞᱮᱠᱷᱟᱱ ᱱᱟᱯᱟᱭᱚᱜᱼᱟ᱾
ᱡᱟᱦᱟᱸ ᱠᱷᱟᱱ ᱯᱤᱞᱪᱩ ᱦᱟᱲᱟᱢ ᱟᱨ ᱯᱤᱞᱪᱩ ᱵᱩᱰᱤᱭᱟᱜ ᱠᱷᱟᱱ ᱟᱵᱚᱨᱮᱱᱚᱜ ᱫᱚ ᱠᱷᱟᱱᱟ, ᱡᱟᱦᱟᱸᱭ ᱫᱚ ᱠᱷᱟᱱ ᱵᱟᱝ ᱵᱟᱰᱟᱭᱟ ᱟᱵᱚᱨᱮᱱ ᱫᱚ ᱠᱷᱟᱱ ᱩᱱᱠᱤᱱ ᱜᱮ ᱟ ᱯᱩᱭᱞᱩ ᱛᱮᱫᱚ ᱦᱟᱜ ᱠᱷᱟᱱ ᱠᱤᱱ ᱡᱟᱱᱟᱢ ᱞᱮᱱᱟ ᱱᱚᱣᱟ ᱥᱮ ᱦᱳᱭ ᱟᱫᱚ ᱦᱟᱸᱜ ᱠᱷᱟᱱᱟ, ᱟᱫᱚ ᱧᱮᱞ ᱧᱮᱞᱛᱮ ᱦᱚᱜᱼᱚᱭ ᱛᱚᱜ ᱠᱷᱟᱱ ᱟᱞᱟᱝᱟᱜ ᱱᱚᱭᱟᱼᱼᱼ ᱦᱳᱭ ᱫᱟᱜ ᱠᱷᱟᱱ ᱫᱚ ᱪᱟᱵᱟ ᱦᱮᱡ ᱮᱱᱟ ᱟᱫᱚᱼᱼ
ᱟᱫᱚ ᱚᱠᱛᱚ ᱵᱮᱥᱤ ᱵᱟᱹᱱᱩᱜ ᱛᱟᱞᱟᱝᱟ ᱾ ᱦᱮᱸᱥᱮ ᱟᱨᱼᱼ ᱟᱪᱪᱷᱟ ᱛᱟᱦᱚᱞᱮ ᱢᱟ ᱮᱱᱠᱟᱹ ᱞᱮᱜᱮᱞᱟᱝ ᱨᱚᱯᱚᱲᱟ ᱾
ᱦᱮᱸ ᱢᱟ ᱥᱟᱹᱜᱩᱱ ᱜᱮ ᱡ ᱢᱟ ᱛᱟᱦᱞᱮᱼᱼ
ᱦᱮᱸ
ᱴᱷᱤᱠ ᱜᱮᱭᱟ ᱢᱟ᱾